ᱚᱵ,
ᱠᱮᱦ ᱨᱚᱲ ᱵᱤᱱ ᱟᱸᱡᱚᱢ ᱮᱫᱟ ᱟᱹᱞᱤᱧᱟᱜ?
ᱦᱮᱸ ᱨᱚᱲ ᱞᱤᱧ ᱟᱸᱡᱚᱢ ᱮᱫᱟ᱾
ᱱᱟᱯᱟᱭ ᱜᱮᱭᱟ ᱵᱤᱱ?
ᱦᱮᱸ ᱱᱟᱯᱟᱭ ᱜᱮᱭᱟ ᱞᱤᱧ ᱟᱵᱮᱱ ᱜᱮ ᱪᱮᱫ ᱠᱟ?
ᱦᱮᱸ ᱟᱹᱞᱤᱧ ᱦᱚᱸᱞᱤᱧ ᱱᱟᱯᱟᱭ ᱜᱮᱭᱟ᱾ ᱛᱟᱦᱮᱞᱮ ᱪᱟᱥ ᱠᱟᱹᱢᱤ ᱠᱚ ᱦᱩᱭᱩᱜ ᱠᱟᱱᱟ ᱥᱮ ᱵᱟᱝ ᱦᱩᱲᱳ ᱨᱚᱦᱚᱭ ᱠᱚ ᱟᱹᱵᱤᱱ ᱚᱱᱛᱮ?
ᱮᱸ ᱪᱟᱥ ᱠᱟᱹᱢᱤ ᱠᱚ ᱦᱩᱭ ᱵᱟᱲᱟᱜ ᱠᱟᱱ ᱜᱮᱭᱟ ᱫᱟᱜ ᱡᱟᱹᱲᱤ ᱢᱟ ᱫᱚᱢᱮ ᱢᱟ ᱫᱟᱵ ᱵᱟᱭ ᱫᱟᱜ ᱡᱟᱹᱲᱤᱭᱟ? ᱚᱠᱟ ᱞᱮᱠᱟᱭ ᱫᱟᱜ ᱡᱟᱹᱲᱤ ᱮᱫᱟᱭ ᱚᱸᱠᱟ ᱜᱮ ᱵᱟᱹᱭᱦᱟᱹᱲ ᱠᱚ ᱨᱚᱦᱚᱭ ᱵᱟᱲᱟ ᱦᱩᱭᱩᱜ ᱠᱟᱱᱟ, ᱵᱟᱹᱫᱽ ᱥᱮᱫ ᱫᱚ ᱫᱟᱜ ᱜᱮ ᱟᱹᱣᱨᱤ ᱭᱟᱜᱼᱟ᱾
ᱦᱚᱸᱻᱡ, ᱪᱪᱷᱟ, ᱱᱚᱱᱛᱮ ᱦᱚᱸ ᱨᱚᱦᱚᱭ ᱫᱚ ᱦᱩᱭᱩᱜ ᱠᱟᱱᱟ᱾ ᱛᱟᱦᱚᱞᱮ ᱢᱟᱱᱮ ᱥᱮᱨᱢᱟ ᱨᱮ ᱛᱤᱱ ᱵᱟᱨ ᱯᱮ ᱪᱟᱥ ᱜᱮᱭᱟ ᱦᱩᱲᱳ?
ᱪᱮᱫ ᱠᱟ ᱥᱮᱨᱢᱟ ᱨᱮᱻᱫ᱾
ᱢᱟᱱᱮ ᱛᱤᱱ ᱵᱟᱨ ᱯᱮ ᱪᱟᱥ ᱜᱮᱭᱟ ᱵᱚᱪᱷᱚᱨ ᱨᱮ ᱦᱩᱲᱩ?
ᱚ ᱵᱚᱪᱷᱚᱨ ᱨᱮᱫᱚ ᱟᱞᱮ ᱫᱚ ᱢᱮᱱ ᱱᱤᱭᱟᱹ ᱟᱥᱟᱲ ᱥᱟᱱ ᱨᱮᱜᱮ ᱞᱮ ᱪᱟᱥᱼᱟ ᱵᱚᱨᱥᱟ ᱫᱤᱱ ᱜᱮ ᱟᱨ ᱛᱚ ᱚᱱᱠᱟ ᱫᱚ ᱵᱟᱞᱮ ᱪᱟᱥ ᱵᱟᱲᱟᱭ ᱛᱟᱦᱮᱸᱱ ᱥᱩᱵᱽᱡᱤ ᱠᱚᱫᱚ ᱪᱟᱥ ᱵᱟᱲᱟ ᱦᱩᱭᱩᱜᱼᱟ, ᱫᱟᱜ ᱠᱚ ᱢᱤᱥᱤᱱ ᱛᱮ ᱤᱭᱟᱹ ᱵᱟᱹᱫ ᱥᱮ ᱥᱤᱭᱟᱹᱫ ᱵᱟᱲᱟ ᱠᱟᱛᱮᱫ᱾
ᱚᱸ ᱟᱪᱪᱷᱟ᱾
ᱛᱚ ᱦᱩᱲᱩ ᱫᱚ ᱦᱩᱲᱩ ᱠᱚᱫᱚ ᱵᱚᱨᱥᱟ ᱫᱤᱱ ᱜᱮᱞᱮ ᱪᱟᱥ ᱵᱟᱲᱟᱭ ᱛᱟᱦᱮᱸᱱ᱾
ᱚ ᱥᱚᱵᱽᱡᱤ ᱠᱚ ᱟ ᱛᱟᱦᱚᱞᱮ ᱪᱮᱫ ᱯᱮ ᱪᱟᱥ ᱵᱟᱲᱟᱭ ᱜᱮᱭᱟ?
ᱥᱩᱵᱽᱡᱤ ᱠᱚᱫᱚ ᱚᱸᱠᱟ ᱡᱚᱛᱚ ᱜᱮ ᱪᱟᱥ ᱦᱩᱭᱩᱜᱼᱟ ᱵᱮᱸᱜᱟᱲ, ᱵᱮᱞᱟᱛᱤ ᱠᱚ᱾ ᱠᱚᱸᱰᱷᱟ ᱠᱚ, ᱦᱚᱛᱚᱫ ᱠᱚ, ᱡᱚᱛᱚ ᱜᱮ ᱥᱚᱥᱟ ᱠᱚᱦᱚᱸ ᱪᱟᱥ ᱵᱟᱲᱟ ᱦᱩᱭᱩᱜ ᱜᱮᱭᱟ ᱛᱩᱨᱢᱩᱡᱽ ᱠᱚᱦᱚᱸ᱾ ᱚᱸᱠᱟ ᱤᱭᱟᱹ ᱫᱤᱱ ᱥᱤᱛᱩᱝ ᱫᱤᱱ᱾ ᱟᱯᱮ ᱥᱮᱫ ᱫᱚ ᱚᱱᱛᱮ ᱫᱚᱜ ᱦᱩᱲᱩ ᱠᱚ ᱛᱤᱱᱟᱹᱜ ᱵᱟᱨ ᱯᱮ ᱪᱟᱥ ᱛᱟᱦᱮᱸᱱ?
ᱦᱳᱲᱳ ᱚᱱᱮ ᱵᱟᱨ ᱫᱷᱟᱣ ᱪᱟᱥ ᱦᱩᱭᱩᱜ ᱜᱮᱭᱟ, ᱱᱤᱭᱟᱹ ᱵᱟᱨ ᱪᱟᱥ ᱦᱩᱭᱩᱜ ᱜᱮᱭᱟ ᱚᱱᱟ ᱵᱚᱨᱥᱟᱛ ᱥᱳᱢᱟᱹᱭ, ᱟᱨ ᱦᱟᱱᱟ ᱫᱷᱚᱨᱚᱬ ᱥᱚᱢᱚᱭ ᱪᱟᱥ ᱦᱩᱭᱩᱜ ᱜᱮᱭᱟ ᱫᱷᱚᱨᱚᱱ ᱦᱩᱲᱳ᱾
ᱚᱸ ᱢᱟᱱᱮ ᱪᱤᱜ ᱚᱱᱟ ᱮᱸᱜ ᱰᱮᱢ ᱥᱩᱨ ᱜᱮᱭᱟ ᱯᱮ ᱟᱯᱮ ᱫᱚ ᱡᱟᱹᱱᱤᱡ ᱪᱚ ᱵᱟᱝ ᱥᱮ?
ᱰᱮᱢ ᱥᱮᱫ ᱨᱮᱫᱚ ᱵᱟᱝ ᱢᱟᱱᱮ ᱮᱢᱱᱤ ᱯᱟᱢᱯ ᱠᱚ ᱢᱮᱱᱟᱜ ᱛᱟᱠᱚᱣᱟ ᱮᱢᱱᱤ ᱥᱟᱢ ᱢᱟᱨᱥᱟᱞ ᱠᱚ ᱢᱮᱱᱟᱜ ᱜᱮᱭᱟ, ᱛᱟᱯᱚᱨᱮ ᱠᱮᱱᱮᱞ ᱫᱟᱜ ᱞᱮ ᱧᱟᱢ ᱜᱮᱭᱟ ᱪᱟᱥ ᱥᱚᱢᱚᱭ᱾ ᱟᱨ ᱡᱷᱟᱨᱱᱟ ᱠᱚ ᱢᱮᱱᱟᱜᱼᱟ ᱥᱟᱨᱟ ᱵᱚᱪᱷᱚᱨ ᱫᱟᱜ ᱛᱟᱦᱮᱸᱱ ᱜᱮᱭᱟ, ᱮᱠ ᱴᱟ ᱵᱚᱲᱚ ᱡᱷᱟᱨᱱᱟ ᱢᱮᱱᱟᱜᱼᱟ᱾ ᱟᱨ ᱮᱢᱱᱤ ᱯᱩᱠᱷᱨᱤ ᱠᱚᱦᱚᱸ ᱢᱮᱱᱟᱜ ᱜᱮᱭᱟ᱾
ᱦᱩᱸ ᱤᱱᱟᱹ ᱛᱮ ᱱᱟᱹᱥᱤᱱᱟᱜ ᱤᱭᱟᱹ ᱧᱚᱜ ᱦᱩᱭ ᱠᱟᱱᱟ ᱢᱟᱱᱮ
ᱮᱸ ᱢᱟᱱᱮᱠ ᱥᱮᱨᱚᱠᱚᱢ, ᱥᱮᱨᱚᱠᱚᱢ ᱚᱥᱩᱵᱤᱫᱷᱟ ᱫᱚ ᱵᱟᱝ ᱦᱩᱭᱩᱜ ᱜᱮᱭᱟ, ᱫᱟᱜ ᱥᱮᱫ᱾ ᱛᱮᱦ ᱛᱟᱦᱚᱞᱮ ᱛᱩᱨᱢᱩᱥ ᱥᱳ ᱛᱟ ᱵᱟᱫᱽ ᱚᱱᱟ ᱢᱟ ᱢᱟᱱᱮ ᱵᱟᱡᱟᱨ ᱨᱮᱯᱮ ᱟᱹᱠᱷᱨᱤᱧ ᱜᱤᱭᱟ?
ᱦᱮᱸ ᱵᱟᱡᱟᱨ ᱨᱮ ᱟᱹᱠᱷᱨᱤᱧ ᱵᱟᱲᱟ ᱜᱮ ᱦᱩᱭᱩᱜᱼᱟ, ᱛᱚᱜ ᱟᱫᱚ ᱡᱟᱨ ᱡᱮᱢᱚᱱ ᱠᱚ ᱪᱟᱥᱼᱼ ᱫᱚᱢᱮ ᱡᱟᱹᱥᱛᱤ ᱫᱚ ᱵᱟᱝ ᱪᱟᱥ ᱦᱩᱭᱩᱜᱼᱟ ᱮᱝᱠᱟ ᱪᱟᱥ ᱦᱩᱭᱩᱜᱼᱟ ᱠᱤᱪᱷᱩ ᱦᱚᱲ ᱫᱚᱠᱚ ᱫᱚᱢᱮ ᱡᱟᱥ ᱠᱚ ᱪᱟᱥ ᱜᱮᱭᱟ ᱩᱱᱠᱩ ᱠᱚ ᱨᱮ ᱦᱚᱸᱞᱮ ᱪᱟᱞᱟᱣ ᱵᱟᱲᱟᱜ ᱛᱟᱦᱮᱸᱱ ᱞᱮᱵᱟᱨ ᱠᱚᱞᱮ ᱠᱷᱟᱴᱟᱣ ᱵᱟᱲᱟᱜ ᱛᱟᱦᱮᱸᱱ ᱟᱫᱚ ᱟᱞᱮ ᱠᱚᱫᱚᱼᱼ ᱡᱟᱹᱥᱛᱤ ᱫᱚ ᱵᱟᱞᱮ ᱪᱟᱥᱟ ᱚᱲᱟ ᱡᱚᱢ ᱞᱮᱠᱟ ᱵᱮᱸᱜᱟᱲ, ᱵᱮᱞᱟᱛᱤ ᱟᱨ ᱠᱤ ᱵᱷᱮᱱᱰᱤ ᱠᱚ᱾
ᱟᱪᱪᱷᱟ᱾ ᱛᱟᱦᱚᱞᱮ ᱥᱟᱨᱟ ᱵᱚᱪᱷᱚᱨ ᱪᱟᱥ ᱫᱚ ᱦᱩᱭᱩᱜ ᱜᱤᱭᱟᱹ ᱥᱚᱵᱽᱡᱤ ᱠᱚ?
ᱦᱮᱸ ᱥᱚᱵᱽᱡᱤ ᱠᱚᱫᱚ ᱥᱟᱨᱟ ᱵᱚᱪᱷᱚᱨ ᱜᱮ ᱪᱟᱥ ᱦᱩᱭᱩᱜᱼᱟ ᱛᱟᱯᱚᱨ ᱱᱚᱜ ᱱᱟ ᱦᱩᱲᱩ ᱠᱚ ᱵᱤᱞᱤ ᱠᱟᱛᱮᱫ ᱤᱨ ᱵᱟᱲᱟ ᱠᱟᱛᱮᱫ ᱛᱚᱠᱷᱚᱱ ᱛᱩᱲᱤ ᱠᱚᱦᱚᱸ ᱪᱟᱥ ᱵᱟᱲᱟ ᱦᱩᱭᱩᱜᱼᱟ᱾ ᱛᱩᱲᱤ ᱠᱚ ᱛᱟᱯᱚᱨ ᱠᱚᱥᱞᱟ ᱠᱚ ᱫᱟᱹᱞ ᱠᱚᱠᱚ ᱮᱨ ᱵᱟᱲᱟᱭ ᱜᱮᱭᱟ᱾
ᱟᱞᱩ ᱪᱟᱥ ᱛᱟᱦᱞᱮ ᱦᱩᱭᱩᱜ ᱜᱮᱭᱟ ᱥᱮ ᱵᱟᱝ ᱚᱱᱛᱮ᱾
ᱦᱮᱸ ᱟᱞᱩ ᱪᱟᱥ ᱦᱚᱸ ᱦᱳᱭ ᱵᱟᱲᱟᱜ ᱜᱮᱭᱟ ᱛᱚ ᱮᱠᱷᱚᱱ ᱛᱚ ᱟᱵᱚ ᱥᱚᱢᱟᱡ ᱨᱮ ᱵᱩᱡᱮᱫ ᱜᱮᱭᱟᱵᱱ ᱛᱚ ᱡᱚᱛᱚ ᱨᱮᱜᱮ ᱨᱟᱱ ᱵᱟ ᱵᱟᱠᱷᱟᱡ ᱫᱚ ᱥᱟᱨ ᱢᱟᱱᱮ ᱮᱢ ᱫᱚᱨᱠᱟᱨ ᱠᱟᱱ ᱜᱮᱭᱟ ᱵᱟᱠᱷᱟᱱ ᱫᱚ ᱵᱟᱝ ᱦᱩᱭᱩᱜ ᱠᱟᱱᱟ ᱨᱟᱱ ᱦᱚᱸᱠᱚᱚᱵᱮ ᱢᱮᱱᱟᱜ ᱠᱷᱟᱡ ᱛᱤᱡᱩ ᱠᱚᱦ ᱫᱚᱢᱮ ᱠᱚ ᱡᱚᱢ ᱫᱟ᱾
ᱦᱮᱸ ᱨᱟᱱ ᱫᱚ ᱮᱢᱟᱜ ᱜᱮ ᱦᱩᱭᱩᱜᱼᱟ ᱮᱠᱷᱟᱱ ᱫᱚ ᱵᱟᱝ ᱦᱩᱭᱩᱜᱼᱟ ᱥᱮᱨᱚᱠᱚᱢ᱾
ᱦᱮᱸ ᱦᱮᱸ ᱦᱩᱲᱩ ᱠᱚᱦᱚᱸ ᱚᱱᱠᱟ ᱜᱮ᱾
ᱦᱮᱸ᱾
ᱨᱟᱱ ᱥᱟᱨ ᱵᱟᱠᱷᱟᱡ ᱫᱚ ᱵᱟᱝ ᱦᱳᱭᱳᱜᱼᱟ ᱞᱟᱦᱟᱛᱮ ᱞᱮᱠᱟ ᱫᱚ ᱞᱟᱦᱟ ᱫᱚ ᱜᱩᱨᱤᱡ ᱜᱮ ᱵᱤᱥᱤ ᱠᱚ ᱮᱢᱟᱜ ᱠᱟᱱ ᱛᱟᱦᱮᱱᱟ᱾ ᱱᱮᱛᱟᱨ ᱫᱚ ᱥᱟᱨ ᱠᱚ ᱨᱟᱱ ᱠᱚᱜᱮ ᱵᱮᱥᱤ᱾
ᱟᱨ ᱱᱮᱛᱟᱨ ᱟᱹᱰᱤ ᱠᱤᱪᱷᱩ ᱡᱤᱱᱤᱥ ᱜᱮ ᱢᱟᱱᱮ ᱵᱷᱮᱡᱟᱞ ᱡᱚᱢ ᱦᱩᱭᱩᱜ ᱠᱟᱱᱟ ᱡᱚᱛᱚ ᱨᱟᱥᱟᱭᱚᱱᱤᱠ ᱠᱚ ᱵᱤᱥᱤ ᱠᱚ ᱮᱢᱟᱜ ᱠᱟᱱᱟ᱾
ᱦᱮᱸ ᱦᱮᱸ᱾ ᱱᱮᱛᱟᱨ ᱫᱚ ᱡᱚᱛᱚ ᱡᱤᱱᱤᱥ ᱨᱮᱜᱮ ᱨᱟᱥᱟᱭᱚᱱᱤᱠ ᱯᱚᱫᱟᱨᱛᱷᱚ ᱢᱟᱱᱮ ᱥᱟᱨ ᱠᱚᱜᱮ ᱤᱭᱟᱹ ᱠᱚᱜᱮ ᱵᱮᱥᱤ᱾ ᱡᱟᱦᱱᱟᱜ ᱡᱤᱱᱤᱥ ᱨᱮᱦᱚᱸ ᱡᱟᱦᱟᱱᱟᱜ ᱟᱵᱮᱱ ᱡᱚᱢᱟᱜ ᱠᱚᱵᱮᱱ ᱦᱟᱛᱟᱣ ᱟᱹᱜᱩᱭᱟ ᱚᱱᱟ ᱠᱚᱨᱮ ᱦᱚᱸ ᱨᱟᱱ ᱠᱚ ᱠᱤᱪᱷᱩᱴᱟ ᱦᱚᱞᱮᱣ ᱞᱟᱜᱟᱣ ᱛᱟᱦᱮᱱ ᱜᱮᱭᱟ ᱢᱮᱥᱟ ᱛᱟᱦᱮᱱ ᱜᱮᱭᱟ ᱟᱨᱠᱤ᱾
ᱦᱮᱸ ᱢᱟᱱᱮ ᱥᱮᱭᱡᱚᱱᱱᱮ ᱱᱮᱛᱟᱨ ᱧᱮᱞᱚᱜ ᱠᱟᱱᱟ ᱚᱞᱯᱚ ᱵᱚᱭᱚᱥ ᱨᱮᱜᱮ ᱢᱟᱱᱮ ᱠᱚᱢ ᱩᱢᱮᱨ ᱨᱮᱜᱮᱼᱼ ᱱᱟᱱᱟ ᱨᱚᱠᱚᱢ ᱨᱳᱜᱽ ᱟᱡᱟᱨ ᱠᱚ ᱦᱩᱭᱩᱜ ᱠᱟᱱᱟ᱾
ᱞᱟᱦᱟᱛᱮ ᱞᱮᱠᱟ ᱦᱚᱲ ᱫᱚ ᱵᱮᱥᱤ ᱫᱤᱱ ᱵᱟᱝᱵᱚᱱ ᱵᱟᱧᱪᱟᱣ ᱛᱟᱦᱮᱱ ᱠᱟᱱᱟ ᱟᱨᱠᱤ᱾ ᱠᱤ ᱞᱟᱦᱟ ᱛᱮᱫᱚ ᱵᱟᱠᱷᱟᱱ ᱫᱚ ᱦᱚᱲ᱾ ᱮᱠᱥᱚ ᱵᱚᱪᱷᱚᱨ ᱫᱚᱠᱚ ᱯᱟᱨᱚᱢ ᱮᱱ ᱛᱟᱦᱮᱱ ᱟᱨ ᱱᱮᱛᱟᱨ ᱨᱮᱱ ᱫᱚᱨᱠᱟᱨ ᱮᱠᱥᱚ ᱵᱚᱪᱷᱚᱨᱮ ᱯᱟᱨᱚᱢᱟ? ᱥᱳᱛᱳᱚᱨ ᱵᱚᱪᱚᱨ ᱟᱹᱣᱩᱨᱤ ᱨᱮᱜᱮ ᱵᱚᱨᱚᱝᱮ ᱜᱚᱡᱚᱜᱟᱭ᱾
ᱦᱮᱸ ᱚᱱᱠᱟ ᱧᱮᱞᱚᱜ ᱠᱟᱱᱟ ᱛᱚ᱾
ᱟᱨ ᱱᱮᱛᱟᱨ ᱫᱚ ᱦᱟᱺᱰᱤ ᱯᱟᱹᱣᱨᱟᱹ ᱛᱮ ᱵᱤᱥᱤ ᱟᱨᱚ ᱵᱚᱱ ᱢᱩᱠᱛᱚ ᱟᱠᱟᱱᱟ ᱛᱚ ᱥᱟᱱᱛᱟᱲ ᱥᱚᱢᱟᱡᱽ ᱢᱟ ᱟᱨᱚ ᱵᱤᱥᱤ᱾
ᱦᱮᱸ ᱦᱟᱺᱰᱤ ᱯᱟᱹᱣᱨᱟᱹ ᱫᱚ ᱢᱟᱱᱮ ᱢᱮᱱᱟᱜ ᱜᱮᱭᱟ᱾
ᱦᱮᱸ ᱡᱟᱦᱟᱱᱟᱜ ᱵᱟ ᱯᱚᱨᱚᱵᱽ ᱯᱟᱹᱞᱤ ᱠᱟᱱ ᱛᱟᱯᱚᱨ ᱯᱟᱛᱟᱵᱤᱱᱵᱟᱹ ᱠᱟᱱ ᱡᱟᱦᱟᱱᱟᱜ ᱛᱚ ᱦᱟᱺᱰᱤ᱾ ᱯᱟᱹᱣᱨᱟᱹ ᱨᱮᱜᱮ ᱵᱮᱥᱤ᱾
ᱦᱮᱸ ᱟᱪᱪᱷᱟ ᱦᱟᱺᱰᱤ ᱯᱟᱹᱣᱨᱟᱹ ᱢᱟᱱᱮ ᱱᱤᱭᱟᱹ ᱠᱤ ᱵᱚᱱᱫᱚ ᱵᱟᱝ ᱜᱟᱱᱚᱜ-ᱟ ᱪᱮᱫ ᱵᱤᱱ ᱢᱚᱱᱮᱭᱟ ᱡᱮ ᱱᱤᱭᱟᱹ ᱛᱟᱦᱚᱞᱮ ᱠᱷᱟᱱ ᱵᱷᱟᱜᱮ ᱦᱳᱭᱳᱜ ᱠᱟᱱᱟ ᱥᱮ ᱵᱚᱱᱫᱚ ᱞᱮᱠᱷᱟᱱ ᱵᱷᱟᱜᱮ ᱦᱳᱭᱳᱜᱼᱟ᱾
ᱵᱚᱱᱫᱚ ᱞᱮᱠᱷᱟᱱ ᱢᱟ ᱜᱚᱝᱠᱮ ᱵᱷᱟᱜᱤ ᱜᱮ ᱦᱩᱭᱩᱜᱼᱟ ᱢᱮᱱᱠᱷᱟᱱ ᱟᱞᱟᱝ ᱡᱟᱦᱟᱸ ᱞᱟᱝ ᱠᱟᱛᱷᱟᱜ ᱠᱟᱱᱟ ᱛᱚ ᱟᱞᱟᱝ ᱱᱤᱛᱚᱜ ᱫᱚ ᱛᱷᱩᱛᱤ ᱨᱚᱯᱚᱲ ᱞᱮᱠᱟ ᱟᱨᱠᱤ ᱛᱚ ᱟᱞᱟᱝ ᱞᱮᱠᱟ ᱡᱩᱫᱤ ᱟᱨᱚ ᱦᱚᱲ ᱠᱚ ᱵᱩᱡᱽ ᱠᱮᱭᱟ ᱛᱟᱦᱚᱞᱮ ᱠᱷᱟᱱᱡ ᱡᱟᱹᱱᱤᱡ ᱪᱚᱵᱚᱱ ᱵᱚᱱᱫᱚ ᱫᱟᱲᱮᱭᱟᱜ ᱠᱮᱭᱟ᱾ ᱟᱫᱚ ᱠᱤᱪᱷᱩ ᱦᱚᱲ ᱠᱚ ᱢᱮᱱᱟ ᱵᱚᱱᱫᱚ ᱠᱤᱪᱷᱩ ᱦᱚᱲ ᱠᱚ ᱢᱮᱱᱟ ᱵᱟᱝ ᱵᱚᱱᱫᱚ ᱞᱮᱠᱷᱟᱱᱡ ᱵᱷᱟᱜᱤ ᱵᱟᱛᱟᱨᱚᱜᱼᱟ᱾ ᱠᱤᱱᱛᱩ ᱟᱹᱞᱤᱧᱟᱜ ᱢᱮᱱᱫᱚ, ᱱᱤᱭᱟᱹ ᱫᱚ ᱵᱚᱱᱫᱚ ᱞᱮᱠᱷᱟᱱᱡ ᱵᱷᱟᱹᱜᱤ ᱵᱟᱛᱟᱨ ᱠᱚᱜ ᱠᱮᱭᱟ ᱟᱵᱳ ᱫᱚ ᱡᱚᱠᱷᱚᱱ ᱵᱚᱸᱜᱟ ᱵᱩᱨᱩ ᱵᱚᱱ ᱢᱟᱱᱟᱣ ᱠᱚᱣᱟ, ᱥᱮᱭ ᱛᱚᱠᱷᱚᱱ ᱜᱮ ᱡᱩᱤᱵᱚᱱ ᱦᱟᱸᱰᱤ ᱯᱟᱹᱩᱨᱟ ᱞᱮᱠᱷᱟᱡ ᱚᱱᱟᱜᱮ ᱥᱩᱵᱤᱫᱷᱟ ᱦᱩᱭ ᱠᱚᱜ ᱠᱮᱭᱟ ᱢᱟᱱᱮ ᱮᱴᱟᱜ ᱴᱟᱭᱤᱢ ᱫᱚ ᱟᱨᱠᱤ ᱵᱟᱝ
ᱦᱮᱸ᱾
ᱵᱟᱠᱷᱟᱱ ᱫᱚ ᱱᱤᱭᱟᱹ ᱫᱚ ᱯᱟᱛᱟᱵᱤᱸᱱᱰᱟᱹ ᱠᱚᱨᱮ ᱤᱭᱟᱹ ᱠᱚᱨᱮ ᱢᱟᱱᱮ ᱡᱚᱛᱚ ᱜᱮ ᱱᱟᱹᱭ ᱫᱚᱢᱮ ᱠᱚ ᱧᱩ ᱡᱚᱱᱟᱜ ᱚᱠᱟ ᱫᱚ ᱵᱟᱝ ᱠᱟᱱᱟ ᱱᱤᱭᱟᱹ ᱫᱚ ᱠᱷᱟᱹᱞᱤ ᱪᱚᱰᱚᱨ ᱵᱟᱲᱟ ᱞᱟᱹᱜᱤᱫ ᱟᱨ ᱡᱟᱦᱟᱸᱭ ᱵᱚᱸᱜᱟ ᱵᱩᱨᱩᱭ ᱢᱟᱱᱟᱣ, ᱠᱚᱣᱟ ᱡᱟᱦᱟᱸᱭᱮ ᱯᱩᱡᱟᱹ ᱵᱟᱲᱟᱭᱟ ᱦᱳᱭ ᱩᱱᱤᱜᱮ ᱩᱱᱠᱩᱣᱟᱜ ᱥᱟᱨᱮᱡ ᱡᱟᱦᱟᱸ ᱩᱱᱤᱜᱮ ᱚᱱᱟ ᱧᱩᱭ ᱧᱟᱢ ᱚᱱᱟ ᱠᱷᱚᱡ ᱡᱟᱹᱥᱛᱤ ᱦᱚᱲ ᱫᱚ ᱧᱩ ᱵᱟᱝᱠᱚ ᱧᱟᱢᱟ ᱱᱤᱭᱚᱢ ᱫᱚ ᱤᱱᱠᱠᱟ ᱜᱮ ᱛᱟᱦᱮᱸ ᱞᱮᱱ ᱠᱷᱟᱱᱡ ᱫᱚ ᱟᱵᱩ ᱥᱟᱱᱛᱟᱲ ᱥᱚᱢᱟᱡ ᱵᱷᱟᱜᱤ ᱛᱟᱦᱮᱸ ᱠᱚᱜᱼᱟ, ᱟᱨᱠᱤ ᱟᱨ ᱵᱟᱠᱷᱟᱱ ᱫᱚ ᱫᱚᱢᱮ ᱧᱮᱞ ᱧᱮᱞᱮᱫ ᱜᱮᱭᱟᱵᱮᱱ ᱟᱵᱚ ᱥᱟᱱᱛᱟᱲ ᱥᱚᱢᱟᱡᱽ ᱨᱮ ᱦᱟᱺᱰᱤ ᱯᱟᱹᱣᱨᱟᱹ ᱛᱮᱜᱮ ᱵᱤᱥᱤ ᱰᱟᱢᱟ ᱰᱳᱞ ᱠᱟᱱᱟ᱾
ᱦᱮᱸ ᱛᱟᱯᱚᱨᱮ ᱡᱮ ᱯᱚᱨᱚᱵᱽ ᱠᱚ ᱦᱳᱭᱳᱜ ᱠᱟᱱᱟ ᱢᱟᱱᱮ ᱦᱭᱛᱳ ᱢᱟᱜ ᱢᱚᱬᱮ ᱠᱚ ᱵᱟᱦᱟ ᱠᱚ ᱢᱟᱱᱮ ᱡᱟᱦᱟᱸ ᱞᱤᱹᱜᱤᱜ ᱦᱟᱸᱰᱤ ᱯᱟᱹᱣᱨᱟᱹ ᱠᱚ ᱫᱚᱦᱚᱭ ᱫᱟ ᱚᱠᱚᱭ ᱫᱚ ᱯᱩᱡᱟᱹ ᱞᱟᱹᱜᱤᱫ ᱠᱤᱱᱛᱩ ᱧᱮᱞᱚᱜ ᱠᱟᱱᱟ ᱢᱟᱱᱮ ᱯᱮ ᱯᱩᱱ ᱴᱩᱠᱩᱡ ᱠᱟᱛᱮ ᱦᱟᱸᱰᱤ ᱠᱚ ᱫᱚᱦᱚᱭ ᱫᱟ, ᱡᱟᱛᱮ ᱢᱤᱫ ᱥᱚᱯᱛᱟ ᱫᱷᱚᱨᱮ ᱠᱚ ᱧᱩᱭᱮᱫᱟ ᱠᱟᱱᱟ ᱢᱤᱫ ᱥᱚᱯᱛᱟ ᱫᱷᱚᱨᱮ ᱠᱚ ᱧᱩᱭᱮᱫ ᱜᱮᱭᱟ ᱛᱚ ᱚᱱᱟ ᱠᱚ ᱠᱚᱢ ᱠᱚᱢ ᱠᱚ ᱫᱚᱦᱚ ᱞᱮᱠᱷᱟᱱ ᱟᱹᱰᱤᱜᱮ ᱱᱟᱯᱟᱭ ᱠᱚᱜᱼᱟ᱾
ᱮᱸ ᱵᱟᱯᱞᱟ ᱵᱤᱦᱟᱹ ᱠᱚᱨᱮ ᱦᱚᱸ ᱡᱟᱦᱟᱸᱭ ᱠᱚ ᱵᱟᱯᱞᱟ ᱵᱤᱦᱟᱹ ᱩᱝᱠᱩ ᱦᱚᱸ ᱫᱚᱢᱮ ᱴᱷᱮᱡ ᱦᱟᱸᱰᱤ ᱠᱚ ᱫᱚ ᱦᱚᱪᱚ ᱠᱮᱫ ᱠᱚᱜᱮᱭᱟ ᱛᱟᱯᱚᱨ ᱚᱱᱟ ᱠᱚ ᱜᱮ ᱠᱚᱲᱟ ᱜᱤᱫᱽᱨᱟᱹ ᱠᱚ ᱵᱟᱵᱟ ᱦᱚᱲ ᱠᱚ ᱯᱨᱟᱭ ᱧᱩᱭ ᱜᱮᱭᱟ, ᱢᱤ ᱥᱚᱯᱛᱟ ᱵᱟᱨ ᱰᱮᱲ ᱥᱚᱯᱛᱟ ᱫᱷᱟᱹᱵᱤᱡ ᱢᱟᱱᱮ ᱡᱟᱦᱟᱸ ᱛᱤᱱᱟᱹ ᱫᱤᱱ ᱵᱷᱟᱹᱜᱤ ᱛᱟᱦᱮᱱᱟ ᱟᱹᱣᱨᱤ ᱪᱟᱵᱟᱜ ᱦᱩᱭᱩᱜ ᱠᱚᱦᱚᱸ ᱚᱱᱟᱛᱮ ᱩᱱᱟᱹᱜ ᱵᱟᱝᱠᱚ ᱫᱟᱬᱟᱱᱟ ᱦᱟᱸᱰᱤ ᱯᱟᱹᱣᱨᱟᱹ ᱠᱚ ᱧᱩᱭ ᱛᱮ᱾
ᱦᱟᱸ᱾
ᱚᱲᱟᱜ ᱥᱚᱝᱥᱟᱨ ᱪᱤᱠᱟᱛᱮ ᱪᱟᱞᱟᱜ ᱛᱟᱵᱮᱱᱟ ᱞᱟᱹᱭᱵᱮᱱ ᱥᱮ ᱚᱝᱠᱟ ᱦᱟ ᱯᱟᱣᱨᱟ ᱠᱟᱱ ᱵᱮᱱ, ᱚᱱᱟ ᱨᱮᱜᱮᱚ ᱠᱟᱹᱭᱫᱟᱹ ᱠᱷᱟᱹᱯᱟᱹᱨᱤ ᱵᱤᱥᱤ ᱦᱩᱭᱩᱜᱼᱟ᱾ ᱥᱚᱝᱥᱟᱨ ᱨᱮᱦᱚᱸ ᱵᱤᱥᱤ ᱦᱩᱭᱩᱜᱼᱟ᱾ ᱛᱟᱯᱚᱨ ᱦᱚᱲ ᱥᱟᱞᱟᱜ ᱦᱚᱸ, ᱦᱟᱱᱟ ᱱᱤᱭᱟᱹ ᱠᱚ ᱠᱷᱟᱹᱯᱟᱹᱨᱤᱜᱼᱟ᱾
ᱦᱮᱮᱸ ᱠᱤᱱᱛᱩ ᱡᱟᱦᱟᱭᱸ ᱢᱟᱱᱮ ᱦᱟᱴ ᱯᱟᱛᱟ ᱡᱟᱦᱟᱸᱭ ᱠᱚ ᱤᱫᱤᱭ, ᱜᱮᱭᱟ ᱦᱟᱺᱰᱤ ᱯᱟᱹᱣᱟᱹ ᱡᱟᱦᱟᱸᱭ ᱟᱭᱳ ᱦᱚᱲ ᱠᱚᱫᱚ ᱢᱟᱱᱮ ᱠᱩᱞᱤ ᱠᱩᱞᱤ ᱵᱟᱲᱟ ᱦᱩᱭ ᱠᱟᱱᱟ ᱡᱮ ᱦᱟᱺᱰᱤ ᱯᱟᱹᱣᱨᱟᱹ ᱵᱟᱫᱮ ᱫᱤᱭᱮ ᱛᱚ ᱮᱴᱟᱜ ᱟᱠᱷᱨᱤᱧ ᱫᱚ ᱜᱟᱱᱚᱜᱼᱟ ᱮᱴᱟᱜ ᱟᱹᱰᱤ ᱱᱟᱱᱟ ᱨᱚᱠᱚᱢ ᱡᱤᱱᱤᱥ ᱢᱮᱱᱟᱜ ᱟᱛᱚ᱾
ᱦᱟᱸ ᱦᱟᱸ᱾
ᱛ ᱟᱹᱰᱤ ᱦᱚᱲ ᱠᱚ ᱞᱟᱹᱭ ᱵᱟᱲᱟ ᱠᱟᱫᱟ ᱡᱟᱦᱟᱸᱭ ᱢᱟᱱᱮ ᱢᱟᱱᱮ ᱵᱟᱵᱟ ᱦᱚᱲ ᱠᱚ ᱢᱮᱱᱟᱜ ᱠᱚᱣᱟ ᱩᱱᱠᱩ ᱟᱹᱰᱤ ᱦᱚᱲᱜ ᱵᱟᱝᱠᱚ ᱠᱟᱹᱢᱤ ᱵᱟᱲᱟᱭᱟ ᱛᱟᱞᱮ ᱥᱮᱨᱚᱠᱚᱢ ᱵᱟᱝ ᱤᱱᱠᱟᱢ ᱜᱮᱭᱟ ᱥᱚᱝᱥᱟᱨ ᱪᱟᱞᱟᱣ ᱞᱟᱹᱜᱤᱫ ᱛᱮ, ᱛᱟᱦ ᱟᱹᱰᱤ ᱦᱚᱲ ᱜᱮ ᱵᱟᱫᱽᱫᱷᱚ ᱠᱟᱨᱛᱮ ᱚᱱᱟ ᱦᱟᱺᱰᱤ ᱩᱯᱟᱹᱨ ᱠᱚ ᱟᱠᱷᱨᱤᱧ ᱜᱮᱭᱟ, ᱟᱨ ᱚᱲᱟᱜ ᱦᱚᱲ ᱡᱩᱫᱤ ᱵᱟᱭ ᱨᱳᱡᱽᱠᱟᱨᱟ ᱤᱱᱠᱟᱢ ᱵᱟᱭ ᱠᱚᱨᱟᱣᱟ ᱛᱟᱦᱚᱞᱮ ᱵᱟᱫᱽᱫᱷᱳ ᱚ ᱠᱟᱨᱛᱮ ᱟᱠᱨᱤᱧᱟ ᱦᱩᱭᱩᱜ ᱠᱟᱱᱟ ᱚᱝᱠᱟ ᱢᱟᱱᱮ ᱧᱮᱞ ᱧᱟᱢ ᱠᱟᱱᱟ ᱢᱮᱴᱟᱝ ᱵᱟᱨᱭᱟ ᱦᱚᱸ᱾
ᱦᱮᱸ ᱚᱝᱠᱟ ᱦᱚᱸᱛᱚ ᱠᱚ ᱢᱮᱱᱟ ᱢᱮᱱ ᱠᱚ ᱟᱞᱮ ᱫᱚ ᱨᱳᱡᱽᱜᱟᱨ ᱵᱟᱹᱱᱩᱜ ᱛᱟᱞᱮᱭᱟ ᱵᱟᱵᱟ ᱦᱚᱲ ᱦᱚᱸ ᱵᱟᱭ ᱠᱟᱹᱢᱤ ᱛᱤᱧᱟᱹ ᱥᱮ ᱪᱤᱜ ᱪᱤᱠᱟᱹᱛᱮ ᱯᱚᱭᱥᱟ ᱜᱤᱫᱽᱨᱟᱹ ᱯᱤᱫᱽᱨᱟᱹ ᱢᱮᱱᱟᱜ ᱠᱚᱣᱟ ᱪᱤᱠᱟᱹᱛᱮ ᱪᱤᱜ ᱞᱮ ᱵᱩᱞᱩᱝ ᱥᱩᱱᱩᱢ ᱪᱤᱜ ᱞᱮ ᱡᱚᱢᱟ ᱛᱚ ᱱᱚᱸᱰᱮ ᱠᱷᱚᱡ ᱜᱮ ᱨᱚᱡᱽᱜᱟᱨ ᱩᱰᱩᱠ ᱦᱩᱭᱩᱜ ᱛᱤᱧᱹᱟ, ᱛᱚ ᱚᱝᱠᱟᱱ ᱦᱚᱲ ᱫᱚ ᱢᱮᱱ ᱦᱚᱸ ᱪᱤᱫ ᱵᱮᱱ ᱢᱮᱛᱟᱭᱟ᱾ ᱱᱮ ᱦᱚᱲ ᱦᱚᱸ ᱠᱚᱥᱴᱚ ᱜᱮ ᱵᱩᱡᱩᱜᱼᱟ᱾
ᱦᱮᱸ ᱚᱱᱟ ᱜᱮᱛᱚ᱾
ᱛᱚᱵᱮ ᱡᱚᱛᱚ ᱥᱮᱫ ᱛᱮᱜᱮ ᱟᱵᱚ ᱫᱚ ᱢᱟᱱᱮ ᱮᱥᱮᱜ ᱨᱮᱜᱮ ᱢᱮᱱᱟᱜ ᱵᱚᱱᱟ ᱥᱮ ᱮᱭ ᱠᱟᱨᱚᱱ ᱛᱮ ᱦᱟᱺᱰᱤ ᱯᱟᱣᱨᱟᱹ ᱵᱚᱱᱫᱚ ᱨᱮᱱᱟᱜ ᱢᱟᱱᱮ ᱢᱮᱱ ᱢᱟᱵᱚᱱ ᱢᱮᱱ ᱵᱟᱲᱟᱭᱟ ᱵᱚᱱᱫᱚ, ᱞᱮᱠᱷᱟᱱ ᱵᱷᱟᱜᱤ ᱦᱩᱭᱩᱜᱼᱟ᱾ ᱢᱮᱱ ᱠᱷᱟᱱ ᱛᱩᱠᱩᱨ ᱵᱟᱵᱚᱱ ᱵᱚᱱᱫᱚ ᱫᱟᱲᱮᱜ ᱠᱟᱱᱟ᱾
ᱵᱟᱝ᱾ ᱛᱟᱯᱚᱨᱮ ᱡᱟ ᱢᱮᱞᱟ ᱠᱚ ᱦᱩᱭᱩᱜ ᱠᱟᱱᱟ ᱯᱟᱛᱟ ᱯᱚᱨᱚᱵᱽ ᱠᱚ, ᱟᱹᱰᱤ ᱦᱚᱲ ᱧᱩ ᱠᱟᱛᱮ ᱵᱩᱞ ᱠᱚᱜ ᱠᱟᱱᱟ ᱛᱚᱵᱮ ᱞᱚᱥ ᱞᱚᱥᱚᱫ ᱠᱚᱨᱮ ᱜᱤᱛᱤᱡ ᱵᱟᱲᱟᱭ ᱠᱟᱱᱟ, ᱚᱱᱟ ᱠᱚ ᱢᱟᱡᱷᱮ ᱢᱟᱡᱷᱮ ᱥᱳᱥᱟᱞ ᱢᱤᱰᱤᱭᱟ ᱨᱮᱠᱚ ᱟᱯᱞᱳᱰ ᱵᱟᱲᱟᱭ ᱜᱮᱭᱟ ᱚᱱᱟ ᱠᱚ ᱢᱟᱱᱮ ᱟᱹᱰᱤ ᱵᱟᱹᱲᱤᱡ ᱦᱩᱭᱩᱜ ᱠᱟ ᱱᱤᱭᱟ ᱡᱤᱱᱤᱥ ᱠᱚᱫᱚ
ᱦᱮᱸ ᱟᱹᱰᱤ ᱵᱟᱹᱲᱤᱡ ᱦᱩᱭᱩᱜ ᱠᱟᱱᱟ, ᱛᱟᱯᱚᱨ ᱟᱹᱰᱤ ᱵᱟᱹᱲᱤᱡ ᱵᱩᱡᱷᱟᱹᱜ-ᱟ ᱧᱮᱞ ᱠᱟᱛᱮ ᱨᱮᱦᱚᱸ ᱱᱟᱥᱮᱭᱟᱜ᱾
ᱦᱮᱸ᱾ ᱛᱟᱦᱞᱮ ᱟᱵᱤᱱ ᱫᱚ ᱚᱱᱟ ᱵᱤᱨ ᱫᱤᱥᱚᱢ ᱥᱮ ᱵᱟᱡᱟᱨ ᱫᱤᱥᱚᱢ ᱨᱮ ᱢᱮᱱᱟᱜ ᱵᱤᱱᱟ, ᱟᱛᱳ ᱚᱲᱟᱜ ᱫᱚ?
ᱟᱞᱮ ᱫᱚ ᱵᱩᱨᱩ ᱫᱤᱥᱚᱢ ᱵᱚᱞᱟ ᱪᱚᱞᱮ, ᱵᱟᱨᱭᱟ ᱯᱮᱭᱟ ᱵᱩᱨᱩ ᱢᱮᱱᱟᱜ-ᱟ ᱛᱚ ᱵᱟᱡᱟᱨ ᱠᱷᱚᱡ ᱫᱚ ᱫᱚᱢᱮᱞᱮ ᱯᱷᱟᱨᱟᱠ ᱧᱚᱜ ᱜᱮᱭᱟ ᱟᱞᱮ ᱫᱚ᱾ ᱴᱟᱣᱟᱨ ᱠᱚᱦᱚᱸ ᱫᱚᱢᱮ ᱵᱟᱹᱜᱤᱹ ᱥᱟᱺᱦᱤᱡ ᱫᱚ ᱵᱟᱭ ᱧᱟᱢ ᱛᱟᱞᱮᱭᱟ ᱚᱲᱟᱜ ᱠᱚᱞᱮ ᱛᱟᱦᱮᱱ ᱠᱷᱟᱡ ᱫᱚ ᱴᱟᱣᱟᱨ ᱠᱚ ᱮᱠᱫᱚᱢ ᱵᱟᱭ ᱧᱟᱢᱟ᱾ ᱱᱤᱛᱚᱜ ᱡᱮᱢᱚᱱ ᱞᱤᱧ ᱦᱮᱡ ᱠᱟᱱᱟ ᱟᱹᱞᱤᱧ ᱵᱟᱲᱜᱮ ᱢᱩᱪᱟᱹᱫ ᱨᱮ ᱢᱮᱱᱟᱜ ᱞᱤᱧᱟᱹ᱾ ᱱᱚᱛᱮ ᱥᱟᱜ ᱞᱤᱧ ᱠᱟᱛᱷᱟᱜ ᱠᱟᱱᱟ ᱚᱱᱟᱛᱮ᱾
ᱛᱟᱦᱞᱮ ᱚᱱᱛᱮ ᱢᱟᱱᱮ ᱩᱫ ᱯᱩᱴᱠᱟᱹ ᱠᱚ ᱚᱢᱚᱱᱚᱜ ᱜᱮᱭᱟ ᱥᱮ ᱵᱟᱝ, ᱚᱱᱟ ᱡᱟᱦᱟᱸ ᱵᱩᱨᱩ ᱥᱮᱜ ᱢᱮᱱᱟᱜ ᱵᱤᱱᱟ?
ᱩᱵ ᱯᱩᱴᱠᱟᱹ ᱚᱢᱚᱱ ᱵᱟᱲᱟᱜ ᱜᱮᱭᱟ ᱚᱢᱚᱱ ᱫᱚ ᱛᱚᱵᱮ ᱫᱚᱢᱮ ᱡᱟᱹᱥᱛᱤ ᱫᱚ ᱵᱟᱝ᱾ ᱛᱚᱵᱮ ᱛᱷᱚᱲᱟ ᱛᱷᱚᱲᱤ ᱚᱢᱚᱱᱚᱜ-ᱟ᱾ ᱛᱚᱵᱮ ᱜᱚᱝᱠᱮ ᱪᱮᱫ ᱵᱮᱱ ᱢᱮᱱᱟ ᱩᱵ ᱯᱩᱴᱠᱟᱹ ᱡᱚᱢ ᱥᱚᱲᱮᱭᱟ ᱟᱨ ᱞᱮᱴ ᱴᱚ ᱫᱚ ᱮᱛᱚ ᱵᱷᱟᱜᱮ ᱥᱤᱵᱤᱞᱟᱥᱮ᱾
ᱦᱮᱸ ᱥᱮᱵᱮᱞ ᱜᱮᱭᱟ ᱛᱚ᱾
ᱡᱚᱢ ᱵᱟᱲᱟᱣ ᱠᱟᱜ ᱜᱮᱭᱟᱵᱮᱱ ᱟᱵᱮᱱ ᱦᱚᱸ᱾
ᱦᱮᱸ ᱟᱹᱞᱤᱧ ᱫᱚ ᱱᱚᱛᱮ ᱵᱤᱨ ᱫᱤᱥᱚᱢ ᱜᱮ ᱢᱟᱱᱮ ᱚᱲᱟᱜ ᱥᱩᱨ ᱠᱷᱚᱱ ᱜᱮ ᱵᱤᱨ ᱢᱮᱱᱟᱜ-ᱟ᱾ ᱛᱟᱞᱦᱮ ᱮᱠᱷᱚᱱ ᱫᱚ ᱟᱹᱰᱤ ᱡᱟᱹᱥᱛᱤ ᱜᱮ ᱚᱢᱚᱱᱚᱜ ᱠᱟᱱ ᱜᱮᱭᱟ᱾ ᱦᱮᱸ ᱟᱞᱮ ᱱᱚᱛᱮ ᱫᱚ ᱟᱨ ᱫᱚᱢᱮ ᱜᱮ ᱢᱮᱱᱟᱜ-ᱟ ᱮᱠᱷᱚᱱ ᱫᱚ᱾ ᱛᱟᱨᱯᱚᱨᱮ ᱡᱟᱦᱟᱸᱭ ᱦᱚᱭᱛᱚ ᱠᱟᱴᱤᱡ ᱠᱟ, ᱡᱟᱦᱟᱸᱭ ᱦᱚᱭᱛᱚ ᱠᱟᱹᱢᱤ ᱠᱚ ᱵᱟᱹᱱᱩᱜ ᱛᱟᱠᱚᱣᱟ, ᱩᱝᱠᱩ ᱯᱨᱟᱭ ᱥᱟᱨᱟᱫᱤᱱ ᱠᱚ ᱛᱟᱦᱮᱱ ᱠᱟᱱᱟ ᱵᱤᱨ ᱨᱮᱜᱮ᱾ ᱯᱩᱴᱠᱟᱹ ᱠᱚ ᱦᱟᱞᱟᱝᱮᱫ ᱠᱚᱣᱟ ᱛᱟᱨᱯᱚᱨᱮ ᱟᱹᱷᱨᱤᱧ, ᱟᱠᱷᱨᱤᱧᱮᱫ ᱠᱚᱣᱟ ᱠᱚ, ᱢᱟᱱᱮ ᱯᱟᱹᱭᱠᱟᱹ ᱨᱠᱚ ᱦᱤᱡᱩᱜ ᱠᱟᱱᱟ ᱚᱲᱟᱜ ᱛᱮ ᱥᱮᱛᱟᱜ ᱢᱟᱡᱟᱱ᱾ ᱛᱟᱞᱦᱮ ᱡᱟᱦᱟᱸᱭ ᱠᱟᱴᱤᱡ ᱥᱚᱢᱚᱭ ᱢᱮᱱᱟᱜ-ᱟ ᱩᱱᱤ ᱢᱟᱱᱮ ᱦᱟᱨᱟ ᱥᱟᱨᱟᱫᱤᱱ ᱜᱮ ᱯᱨᱟᱭ ᱠᱚ ᱦᱟᱨᱟ ᱦᱟᱞᱟᱝᱮᱫ ᱠᱚᱣᱟ᱾
ᱪᱤᱫ, ᱪᱤᱫᱠᱟ ᱠᱚ ᱫᱟᱢᱟᱜ-ᱟ ᱠᱮᱡᱤ ᱦᱤᱥᱟᱹᱵᱽ?
ᱠᱮᱡᱤ ᱯᱚ, ᱯᱨᱚᱛᱷᱚᱢ-ᱯᱨᱚᱛᱷᱚᱢ ᱫᱚ ᱪᱟᱥᱥᱚ ᱴᱟᱠᱟ ᱠᱮᱡᱤ ᱠᱚ ᱦᱟᱛᱟᱣ ᱠᱚ ᱛᱟᱦᱮᱸᱜ᱾ ᱛᱟᱨᱯᱚᱨᱮ ᱦᱩᱭᱮᱱᱟ ᱛᱟᱠᱚ ᱛᱚ ᱯᱨᱟᱭ ᱢᱤᱫ ᱢᱟᱥ ᱞᱮᱠᱟ ᱠᱚ ᱚᱢᱚᱱᱱᱟ, ᱱᱮᱛᱟᱨᱮ ᱠᱤᱪᱷᱩ ᱠᱚ ᱠᱚᱢ ᱦᱮᱡ ᱟᱠᱟᱱᱟ ᱱᱮᱛᱟᱨ ᱫᱟᱢ ᱟᱨ ᱵᱟᱲᱛᱤᱭ ᱠᱟᱱᱟ ᱱᱮᱛᱟᱨ᱾ ᱯᱟᱸᱥᱥᱚ ᱴᱟᱠᱟ ᱠᱮᱡᱤ᱾ ᱠᱤᱱᱛᱩ ᱵᱟᱝ ᱠᱚ ᱧᱟᱢᱚᱜ ᱠᱟᱱᱟ ᱥᱮᱨᱚᱠᱚᱢ᱾
ᱟᱫᱚ ᱫᱚᱢᱮ ᱫᱚ ᱢᱟᱱᱮ ᱮᱠᱫᱚᱢ ᱢᱚᱱᱮ ᱫᱚ ᱢᱟᱱᱮ ᱢᱟᱥᱮ-ᱢᱟᱥᱮ ᱫᱚ ᱵᱟᱝ ᱤᱭᱟᱹᱜ-ᱟ ᱥᱮ ᱱᱤᱭᱟᱹ ᱫᱚ ᱵᱟᱱᱮ ᱵᱚᱪᱷᱚᱨ ᱨᱮ ᱢᱤᱫ ᱤᱭᱟᱹ ᱢᱤᱫ ᱪᱟᱸᱫᱚ ᱞᱮᱠᱟ ᱟᱨᱠᱤ᱾
ᱦᱮᱸ ᱢᱟᱱᱮ ᱢᱤᱫᱴᱟᱝ ᱥᱤᱡᱤᱱ ᱨᱮ ᱦᱩᱭᱩᱜ-ᱟ᱾
ᱦᱮᱸ, ᱢᱤᱫᱴᱮᱱ ᱥᱤᱡᱤᱱ ᱨᱮ ᱡᱮᱢᱚᱱ ᱵᱚᱨᱥᱟ ᱢᱤᱫᱴᱮᱱ ᱥᱤᱡᱤᱱ ᱦᱳᱭ ᱤᱱᱠᱟᱹ᱾
ᱦᱮᱸ᱾ ᱛᱟᱨᱯᱚᱨᱮ ᱛᱚᱨᱢᱟᱞ ᱩᱫ ᱠᱚ ᱢᱮᱱᱟᱜ-ᱟ ᱯᱟᱴᱠᱟ ᱩᱫ ᱠᱚ ᱚᱱᱟ ᱠᱚᱦᱚᱸ ᱠᱚ ᱦᱟᱛᱟᱣ ᱜᱮᱭᱟ, ᱚᱱᱟ ᱫᱚ ᱢᱟᱱᱮ ᱛᱤᱨᱤᱥ ᱪᱟᱞᱞᱤᱥ ᱴᱟᱠᱟ ᱠᱮᱡᱤ᱾ ᱢᱟᱱᱮ ᱟᱹᱰᱤ ᱡᱟᱹᱥᱛᱤ ᱠᱚ ᱚᱢᱚᱱᱱᱟ ᱱᱤᱭᱟᱹ ᱵᱟᱨ ᱫᱚ᱾
ᱚ, ᱱᱤᱭᱟᱹ ᱵᱟᱨ ᱫᱚ ᱡᱟᱹᱥᱛᱤ ᱧᱚᱜ ᱜᱮ᱾ ᱛᱚ ᱟᱯᱮ ᱥᱮᱫ ᱫᱚ ᱚᱱᱟ ᱵᱤᱨ ᱨᱮᱫᱚ ᱪᱮᱫ ᱫᱟᱨᱮ ᱠᱚ ᱵᱤᱥᱤ ᱢᱮᱱᱟᱜ-ᱟ?
ᱥᱟᱨᱡᱚᱢ ᱫᱟᱨᱮᱜᱮ ᱵᱮᱥᱤ ᱢᱮᱱᱟᱜ-ᱟ, ᱥᱚᱨᱡᱚᱢ ᱵᱤᱨ ᱜᱮ ᱱᱤᱭᱟᱹ ᱫᱚ᱾
ᱚ, ᱥᱟᱨᱡᱚᱢ ᱵᱤᱨ ᱜᱮ ᱵᱮᱥᱤ᱾
ᱛᱟᱨᱯᱚᱨᱮ ᱢᱟᱱᱮ ᱮᱴᱟᱜ ᱫᱟᱨᱮ ᱠᱚᱦᱚᱸ ᱢᱮᱱᱟᱜ-ᱟ᱾ ᱢᱟᱛᱠᱚᱢ ᱫᱟᱨᱮ ᱠᱚᱦᱚᱸ ᱢᱮᱱᱟᱜ ᱜᱮᱭᱟ᱾
ᱦᱚᱲ ᱠᱟᱱᱟ ᱯᱮ ᱜᱚᱝ ᱛᱟᱦᱚᱞᱮ ᱡᱤᱵ-ᱡᱤᱭᱟᱹᱞᱤ ᱠᱚ ᱦᱤᱡᱩᱜ ᱛᱟᱦᱮᱱ ᱥᱮ ᱵᱟᱝ ᱵᱟᱲᱜᱮ ᱫᱷᱟᱨᱮ ᱫᱷᱟᱨᱮ ᱛᱮ?
ᱦᱮᱸ ᱢᱟᱱᱮ ᱦᱟᱹᱛᱤ ᱞᱟᱦᱟᱛᱮ ᱯᱨᱟᱭ ᱠᱚ ᱦᱤᱡᱩᱜ ᱛᱟᱦᱮᱸᱜ᱾ ᱢᱟᱱᱮ ᱫᱚᱞ-ᱫᱚᱞ ᱠᱚ ᱦᱮᱡ ᱵᱟᱲᱟ ᱟᱠᱟᱱᱟ ᱯᱩᱨᱟᱹ ᱟᱛᱳ ᱚᱲᱟᱜ, ᱛᱟᱨᱯᱚᱨᱮ ᱦᱳᱲᱳ ᱠᱚ ᱡᱚᱠᱷᱚᱱ ᱵᱮᱞᱮᱜ ᱛᱟᱦᱮᱸᱜ ᱛᱚᱠᱷᱚᱱ ᱢᱟᱴᱷ ᱠᱚᱨᱮ ᱠᱚ ᱦᱤᱡᱩᱜ ᱛᱟᱦᱮᱸ ᱢᱟᱰᱟᱭ ᱛᱟᱦᱮᱸᱜ᱾ ᱡᱚᱢ ᱦᱚᱸᱠᱚ ᱡᱚᱢ ᱛᱟᱦᱮᱸᱫ ᱛᱚᱭ ᱢᱟᱱᱮ ᱵᱟᱨᱯᱮ ᱵᱚᱪᱷᱚᱨ ᱢᱟᱱᱮ ᱵᱟᱝᱠᱚ ᱦᱤᱡᱩᱜ ᱠᱟᱱᱟ, ᱟᱞᱮ ᱱᱚᱛᱮ ᱫᱚ᱾
ᱟᱨ ᱡᱚᱠᱷᱚᱱ ᱠᱚ ᱦᱤᱡᱩᱜ ᱠᱟᱱ ᱛᱟᱦᱮᱸᱱ ᱜᱚᱝᱠᱮ ᱞᱟᱜᱟ ᱪᱮᱠᱟᱛᱮᱯᱮ ᱞᱟᱜᱟᱭᱮᱫ ᱠᱚ ᱛᱟᱦᱮᱸᱫ?
ᱦᱮᱸ ᱞᱟᱜᱟ ᱵᱚᱞᱛᱮ ᱯᱷᱚᱨᱮᱥᱴ ᱰᱤᱯᱟᱨᱴᱢᱮᱱᱴ ᱠᱷᱚᱵᱚᱨ ᱮᱢ ᱦᱩᱭᱩᱜ ᱛᱟᱦᱮᱸᱫ, ᱛᱟᱦᱚᱞᱮ ᱩᱱᱠᱩ ᱠᱚ ᱛᱟᱦᱮᱱ ᱛᱮ ᱩᱱᱠᱩ ᱦᱩᱞᱟᱹ ᱠᱚ ᱟᱹᱜᱩᱭ ᱛᱟᱦᱮᱸᱫ ᱚᱱᱟᱨᱮ ᱥᱮᱸᱜᱮᱞ ᱠᱚ ᱡᱩᱞᱟ ᱛᱟᱨᱯᱚᱨᱮ ᱩᱱᱠᱩ ᱚᱱᱟ ᱞᱟᱭᱤᱴ ᱛᱟᱦᱮᱸ ᱠᱟᱱᱟ ᱦᱮᱸᱪᱮᱠ ᱞᱟᱭᱤᱴ ᱟᱹᱰᱤ ᱢᱟᱨᱟᱝ ᱛᱚ ᱚᱱᱟ ᱞᱟᱭᱤᱴ ᱵᱤᱱ ᱛᱮᱜᱚ ᱞᱮᱠᱷᱟᱱ ᱫᱚ ᱥᱩᱨ ᱵᱟᱝ ᱠᱚ ᱦᱤᱡᱩᱜ ᱜᱮᱭᱟ᱾ ᱛᱟᱨᱯᱚᱨᱮ ᱳᱭ ᱵᱚᱢ ᱠᱚ ᱚᱴᱮᱪ ᱵᱟᱲᱟᱭ ᱛᱟᱦᱮᱡ ᱥᱟᱭᱤᱰ ᱠᱚᱨᱮ ᱟᱨ ᱦᱩᱞᱟᱹᱭ ᱠᱚ ᱡᱩᱞ ᱛᱟᱦᱮᱡ ᱩᱱᱠᱩ ᱥᱟᱶᱛᱮ ᱛᱟᱦᱮᱱ ᱦᱩᱭᱩᱜ ᱛᱟᱦᱮᱸᱫ, ᱛᱚ ᱚᱱᱠᱟ ᱛᱮᱠᱚ ᱞᱟᱜᱟ ᱠᱚ ᱛᱟᱦᱮᱸ ᱩᱱᱠᱩ ᱫᱚ᱾
ᱚᱻ
ᱛᱟᱦᱚᱞᱮ ᱚᱱᱛᱮ ᱥᱩᱠᱨᱤ ᱠᱚ ᱢᱮᱱᱟᱜ ᱠᱚᱣᱟ ᱥᱮ ᱵᱟᱝ, ᱥᱩᱠᱨᱤ ᱠᱚ ᱞᱟᱹᱭ ᱠᱚ ᱚᱱᱟ ᱵᱩᱨᱩ ᱚᱱᱟ ᱠᱚᱨᱮ?
ᱥᱩᱠᱨᱤ, ᱥᱩᱠᱨᱤ ᱠᱚᱫᱚ ᱵᱟᱹᱱᱩᱜ ᱠᱚᱣᱟ ᱟᱫᱚ ᱠᱩᱞᱟᱹᱭ ᱠᱚ ᱨᱩᱸᱰᱟᱹ ᱠᱚᱫᱚ ᱢᱮᱱᱟᱜ ᱩᱱᱠᱩ ᱜᱮᱞᱮ ᱥᱮᱸᱫᱨᱟ ᱵᱟᱲᱟ ᱠᱚᱣᱟ᱾ ᱩᱱᱠᱩ ᱜᱮᱞᱮ ᱥᱮᱸᱫᱽᱨᱟ ᱵᱟᱲᱟᱭ ᱛᱟᱦᱮᱱ, ᱡᱚᱠᱷᱚᱱ ᱮᱢᱱᱤ ᱯᱷᱟᱸᱠᱟ ᱞᱮ ᱛᱟᱦᱮᱱ ᱫᱩᱲᱩᱵ ᱵᱟᱲᱟᱭ ᱛᱟᱦᱮᱸᱞᱮ ᱛᱚᱠᱷᱚᱱ᱾ ᱛᱚᱠᱷᱚᱱ ᱫᱚᱞᱮ ᱦᱮᱞᱟᱣ ᱵᱟᱲᱟᱜ ᱜᱮᱭᱟ ᱯᱷᱟᱸᱠᱟ ᱫᱤᱱ ᱫᱚ᱾
ᱟᱪᱪᱷᱟ, ᱟᱞᱮ ᱱᱚᱛᱮ ᱢᱟᱱᱮ ᱥᱩᱠᱨᱤ ᱥᱩᱠᱨᱤ ᱦᱚᱸᱠᱚ ᱛᱟᱦᱮᱸ ᱠᱟᱱᱟ ᱵᱤᱨ ᱥᱩᱠᱨᱤ᱾
ᱦᱮᱸ᱾
ᱛᱟᱦᱚᱞᱮ ᱥᱮᱸᱫᱽᱨᱟ ᱵᱟᱲᱟ ᱠᱟᱛᱮᱫ ᱟᱹᱰᱤ ᱜᱮᱞᱮ ᱠᱚᱢ ᱠᱟᱜ ᱠᱚᱣᱟ ᱱᱮᱛᱟᱨ ᱫᱚ ᱥᱮ ᱨᱚᱠᱚᱢ ᱫᱚ ᱵᱟᱝ ᱠᱚ ᱫᱤᱥᱟᱹᱜ ᱠᱟᱱᱟ᱾
ᱚ ᱪᱤ ᱛᱮᱯᱮ ᱜᱚᱡ ᱠᱚ ᱛᱟᱦᱮᱱ ᱡᱟᱞᱤ ᱛᱮᱜᱮ ᱥᱮ
ᱦᱮᱸ ᱢᱟᱱᱮ ᱯᱷᱟᱥᱤ ᱢᱮᱱᱟᱜ ᱛᱟᱞᱮᱭᱟ ᱚᱱᱰᱮ ᱯᱷᱟᱥᱤ ᱞᱮ ᱚᱰᱟᱣ ᱜᱮ ᱛᱟᱦᱮᱸᱫ ᱛᱟᱨ ᱯᱚᱨᱮ ᱠᱷᱮᱪᱟ ᱛᱟᱦᱮᱱ ᱜᱮᱭᱟ᱾ ᱯᱷᱟᱥᱤ ᱨᱮ ᱵᱮᱥᱤ ᱠᱚ ᱪᱷᱟᱞᱤᱜ ᱛᱟᱦᱮᱫ ᱾
ᱯᱷᱟᱥᱤ ᱨᱮ᱾
ᱦᱮᱸ ᱢᱟᱱᱮ ᱯᱟᱸᱪ ᱪᱷᱚᱴᱤ ᱯᱷᱷᱟᱥᱤ ᱛᱟᱦᱮᱸ ᱠᱟᱱᱟ ᱨᱰ ᱫᱤᱭᱮ ᱯᱩᱨᱟᱹ ᱨᱰ ᱫᱤᱭᱮ ᱵᱮᱱᱟᱣ ᱾
ᱚ ᱨᱚᱰ ᱫᱤᱭᱮ ᱵᱮᱱᱟᱣ ᱦᱳᱭᱳᱜ-ᱟ ᱾
ᱦᱮᱸ
ᱟᱯᱮ ᱫᱚ ᱵᱤᱨ ᱫᱤᱥᱚᱢ ᱦᱚᱲ ᱠᱟᱱᱟ ᱯᱮ ᱯᱟᱹᱥᱤ ᱵᱮᱱᱟᱣ ᱠᱚᱫᱚ ᱵᱷᱟᱹᱜᱤ ᱜᱮᱯᱮ ᱵᱟᱲᱟᱭᱟ ᱟᱞᱮ ᱠᱚ ᱫᱚ ᱯᱷᱟᱹᱥᱤ ᱵᱮᱱᱟᱣ ᱠᱚ ᱫᱚ ᱵᱟᱞᱮ ᱵᱟᱲᱟᱭᱟ ᱩᱱᱟᱹᱜ ᱫᱚ ᱤᱭᱟᱹ ᱯᱷᱟᱹᱥᱤ ᱠᱚᱫᱚ ᱥᱩᱠᱨᱤ ᱯᱷᱟᱹᱥᱤ ᱠᱚᱫᱚ ᱾ ᱛᱟᱦᱚᱞᱮ ᱫᱚ ᱡᱷᱟᱹᱞᱤ ᱛᱮᱜᱮ ᱥᱟᱵ ᱠᱚ ᱛᱟᱦᱮᱸ ᱟᱨ ᱠᱩᱞᱟᱹᱭ ᱠᱚ ᱨᱩᱰᱟᱹ ᱠᱚ ᱵᱮᱥᱤ ᱡᱷᱟᱹᱞᱤ ᱛᱮᱜᱮ ᱾
ᱚ ᱻ ᱱᱮᱛᱟᱨ ᱦᱚᱸ ᱟᱹᱰᱤ ᱦᱚᱲ ᱜᱮ ᱨᱩᱰᱟᱹ ᱯᱷᱟᱹᱥᱤ ᱠᱚ ᱚᱰᱟᱣ ᱵᱟᱲᱟᱭ ᱜᱮᱭᱟ ᱾ ᱦᱮᱸ ᱡᱷᱟᱹᱞᱤ ᱜᱮᱭᱟ ᱠᱚ ᱵᱟᱝ ᱫᱚ ᱵᱟᱝ᱾
ᱥᱤᱴᱠᱟᱹᱯ ᱞᱮᱠᱟ ᱟᱨᱠᱤ
ᱦᱮᱸ ᱦᱮᱸ ᱨᱩᱸᱰᱟᱹ ᱯᱷᱟᱥᱤ ᱫᱚ ᱾
ᱵᱤᱨ ᱫᱤᱥᱚᱢ ᱜᱮ ᱵᱷᱟᱹᱜᱤᱭᱟ ᱵᱤᱨ ᱫᱤᱥᱚᱢ ᱠᱷᱟᱡ ᱫᱚ ᱡᱤᱵᱽ ᱡᱤᱭᱟᱹᱞᱤ ᱠᱚ ᱡᱚᱢ ᱧᱟᱢᱚᱜᱼᱟ ᱡᱚᱠᱷᱚᱱ